ᱦᱮᱞᱳ
ᱦᱮᱞᱳ
ᱦᱮᱞᱳ ᱟᱡᱚᱢ ᱚᱜ ᱠᱟᱱᱟ ᱨᱚᱬ
ᱦᱮᱸ ᱟᱸᱡᱚᱢᱚᱜ ᱠᱟᱱᱟ᱾
ᱦ ᱡᱚᱦᱟᱨ ᱜᱮ᱾
ᱡᱚᱦᱟᱨ ᱜᱮ᱾
ᱪᱮᱫ ᱵᱤᱱ ᱪᱤᱠᱟᱹᱭ-ᱟ?
ᱪᱮᱠᱟ ᱵᱟᱝ ᱱᱚᱜᱼᱚᱭ ᱫᱩᱲᱩᱵ ᱵᱟᱲᱟ ᱦᱩᱭ ᱟᱠᱟᱱᱟ᱾
ᱟᱪᱪᱷᱟᱮ ᱡᱚᱢ ᱵᱟᱲᱟ ᱠᱚᱫᱚ ᱦᱩᱭᱱᱟ ᱥᱮ?
ᱟᱹᱣᱨᱤ ᱡᱚᱢ ᱠᱚᱫᱚ ᱟᱣᱨᱤ ᱦᱩᱭᱩᱜᱼᱟ᱾
ᱟᱵᱮᱱ ᱪᱮᱫ ᱵᱮᱱ ᱪᱮᱠᱟᱭᱮᱫᱟ?
ᱫᱩᱲᱩᱵ ᱠᱟᱱᱟ ᱞᱤᱧ ᱱᱟᱰᱮ᱾ ᱡᱚᱢ ᱠᱚᱫᱚ ᱮᱲᱮ ᱦᱩᱭᱩᱜᱼᱟ ᱛᱟᱯᱚᱨ ᱫᱟᱜ ᱡᱟᱹᱲᱤ ᱠᱚ ᱪᱮᱠᱟ ᱦᱩᱭᱩᱜ ᱠᱟᱱᱟ ᱮᱱᱛᱮ?
ᱫᱟᱜ ᱡᱟᱹᱲᱤ ᱱᱚᱛᱮ ᱫᱚ ᱵᱟᱝ ᱦᱩᱭᱩᱜ ᱠᱟᱱᱟ, ᱦᱚᱞᱟ ᱢᱟᱦᱫᱷᱮᱨ ᱜᱮ ᱫᱟᱜ ᱮᱫ ᱛᱟᱦᱮᱱᱟᱭ ᱟᱫᱚ ᱚᱱᱠᱟ ᱫᱚ ᱵᱟᱝ ᱪᱟᱥ ᱡᱮ ᱦᱩᱭᱩᱜᱼᱟ ᱚᱱᱠᱟ ᱫᱚ ᱵᱟᱝ ᱾
ᱟᱪᱪᱷᱟ ᱚᱠᱟᱴᱟᱜ ᱰᱤᱥᱴᱤᱠ ᱰᱤᱥᱴᱤᱠ ᱵᱤᱱ ᱯᱟᱲᱟᱜ ᱠᱟᱱᱟ?
ᱟᱹᱞᱤᱧ ᱵᱟᱸᱠᱩᱲᱟ᱾
ᱚ ᱟᱪᱪᱷᱟ᱾
ᱦᱮᱸ ᱟᱵᱤᱱ ᱫᱚ?
ᱦᱮᱸ ᱟᱞᱤᱧ ᱦᱚᱸ ᱵᱟᱸᱠᱩᱲᱟ ᱜᱮ᱾
ᱟᱪᱪᱷᱟ᱾
ᱦᱚᱸ ᱦᱮᱸ ᱫᱟᱜ ᱫᱚ ᱱᱚᱛᱮ ᱫᱚ ᱟᱞᱮᱥᱮᱫ ᱫᱚ ᱵᱷᱟᱜᱤ ᱜᱮ ᱫᱟᱜ ᱫᱟᱭ᱾ ᱟᱯᱟᱛᱚᱛᱚ ᱢᱟᱱᱮ ᱪᱟᱨᱟ ᱠᱚᱫᱚ ᱜᱤᱰᱤ ᱦᱩᱭ ᱠᱟᱱᱟ᱾
ᱦᱩᱸ ᱚᱱᱛᱮ ᱛᱟᱞᱮ ᱪᱟᱨᱟ ᱠᱚ ᱫᱚ ᱟᱣᱨᱤ ᱠᱚ ᱜᱤᱰᱤᱭᱟ ᱥᱮ?
ᱦᱮᱸ ᱜᱤᱰᱤ ᱫᱚ ᱦᱳ ᱟᱠᱟᱱᱟ ᱚᱱᱠᱟ ᱫᱚ ᱵᱟᱭ ᱫᱟᱜ ᱟᱠᱟᱫᱟᱭ᱾
ᱚ ᱟᱪᱪᱷᱟ ᱛᱟᱦᱚᱞᱮ ᱚᱱᱛᱮ ᱫᱚ ᱪᱟᱥ ᱫᱚ ᱟᱹᱣᱨᱤ ᱮᱦᱚᱵᱚᱜᱼᱟ ᱟᱫᱚᱭ ᱪᱟᱨᱟ ᱜᱤᱰᱤ ᱦᱩᱭ ᱟᱠᱟᱱᱟ ᱟᱶᱨᱤ ᱞᱟᱹᱴᱩᱜᱼᱟ ᱟᱫᱚ ᱨᱚᱦᱚᱭ ᱞᱮᱠᱷᱟᱱ ᱦᱩᱭ ᱞᱮᱠᱷᱟᱱ ᱜᱮ ᱦᱩᱭᱩᱜᱼᱟ᱾ ᱟᱨ ᱠᱤᱪᱷᱩ ᱫᱤᱱ ᱯᱚᱨᱮᱜ ᱜᱮ ᱯᱩᱱ ᱢᱚᱬᱮ ᱫᱤᱱ ᱯᱚᱨᱮ ᱜᱮ ᱨᱚᱦᱚᱭ ᱞᱮ ᱥᱩᱨᱩᱩᱭᱟᱞᱮ᱾
ᱟᱯᱮ ᱥᱮᱜ ᱫᱚ ᱵᱷᱟᱜᱮ ᱜᱮ ᱫᱟᱜ ᱫᱟᱭ ᱛᱟᱦᱚᱞᱮ᱾
ᱦᱮᱸ ᱦᱮᱸ ᱫᱟᱜ ᱫᱚ ᱴᱷᱤᱠ ᱜᱮ ᱫᱟᱜ ᱮᱫᱟᱭ ᱚᱱᱮ ᱦᱩᱞ ᱢᱟᱦᱟ ᱯᱚᱨ ᱠᱷᱚᱱ ᱫᱚ ᱯᱨᱚᱛᱤ ᱯᱨᱟᱭ ᱫᱤᱱ ᱜᱮ ᱫᱟᱜ ᱮᱫᱟᱭ᱾ ᱮᱱᱟ ᱱᱚ ᱠᱷᱚᱱ ᱫᱚ ᱵᱟᱭ ᱫᱟᱜ ᱠᱟᱜᱼᱟ᱾
ᱱᱚᱛᱮ ᱥᱩᱫᱩ ᱨᱤᱢᱤᱞ ᱵᱟᱲᱟᱭᱮᱫᱟᱭ ᱫᱟᱜ ᱦᱚᱞᱟ-ᱢᱟᱸᱫᱷᱮᱨᱼᱮ ᱫᱟᱜ ᱮᱫ ᱛᱟᱦᱮᱸᱱᱟ ᱚᱱᱠᱟ ᱛᱷᱚᱲᱟ ᱛᱷᱚᱲᱟ ᱦᱚᱲ ᱞᱚᱦᱚᱫᱚᱜ᱾
ᱚ ᱛᱟᱨᱯᱚᱨ ᱛᱟᱦᱚᱞᱮ ᱚᱱᱛᱮ ᱫᱚ ᱢᱟᱱᱮ ᱵᱚᱪᱷᱚᱨ ᱨᱮᱦ ᱛᱤᱱᱫᱷᱟ ᱪᱟᱥ ᱦᱳᱭᱳᱼᱟ ᱦᱳᱲᱳ ᱫᱚ?
ᱦᱮᱸ ᱱᱚᱛᱮ ᱫᱚ ᱢᱤᱫ ᱫᱷᱟᱣ ᱜᱮ᱾
ᱫᱷᱚᱨᱚᱱ ᱦᱳᱲᱳ ᱵᱟᱝ ᱦᱩᱭᱩᱜ ᱜᱮᱭᱟ?
ᱵᱟᱝ ᱵᱟᱝ ᱢᱤᱫ ᱫᱷᱟᱣ ᱜᱮ ᱚᱱᱟ ᱦᱚᱸ ᱥᱮᱨᱢᱟ ᱡᱩᱫᱤ ᱫᱟᱜ ᱥᱮᱨᱢᱟ ᱪᱟᱸᱫᱚ ᱪᱚᱴ ᱪᱟᱸᱫᱣᱟᱜ ᱫᱟᱭᱟᱛᱮ ᱫᱟᱜ ᱵᱟᱠᱷᱟᱡ ᱫᱚ ᱦᱩᱭᱩᱜᱼᱟ ᱵᱟᱠᱷᱟᱡ ᱫᱚ ᱵᱟᱝ ᱦᱩᱭᱩᱜᱼᱟ᱾
ᱚ ᱟᱪᱪᱷᱟ᱾ ᱵᱟᱝ ᱱᱚᱛᱮ ᱦᱚᱸ ᱢᱟᱱᱮ ᱢᱤᱫ ᱫᱷᱟᱣ ᱜᱮ ᱫᱟᱜ ᱫᱚ ᱫᱟᱜᱠᱟᱫᱟᱭ᱾ ᱯᱚᱨᱮ ᱢᱟᱱᱮ ᱜᱟᱰᱟ ᱠᱚᱨᱮ ᱫᱟᱜ ᱛᱟᱦᱮᱱ ᱞᱮᱠᱷᱟᱱ ᱫᱷᱚᱨᱚᱱ ᱦᱩᱲᱩ ᱞᱮ ᱨᱚᱦᱚᱭ ᱫᱚᱞᱮ ᱨᱚᱦᱚᱭ ᱜᱮᱭᱟ᱾ ᱢᱟᱱᱮ ᱠᱷᱩᱵ ᱫᱚ ᱵᱟᱞᱮ ᱨᱚᱦᱚᱭ ᱜᱮᱭᱟ ᱫᱷᱚᱨᱱ ᱦᱩᱲᱩ ᱫᱚ᱾ ᱚᱱᱟ ᱜᱟᱹᱰᱭᱟᱹ ᱥᱩᱨ ᱠᱚᱨᱮ ᱡᱟ ᱜᱩᱞᱳ ᱠᱷᱮᱛ ᱛᱟᱦᱮᱱᱟ ᱚᱱᱟ ᱠᱚᱨᱮ ᱫᱚᱞᱮ ᱨᱚᱦᱚᱭ ᱜᱮᱭᱟᱞᱮ᱾
ᱦᱮᱸ ᱵᱟᱨ ᱫᱷᱟᱣ ᱯᱮ ᱪᱟᱥ ᱜᱮᱭᱟ ᱯᱮ᱾
ᱦᱮᱸ ᱵᱟᱨᱫᱷᱟᱣ ᱫᱚ ᱞᱟᱹᱭ ᱜᱟᱱᱚᱜ-ᱟ ᱵᱟᱝ ᱜᱮ ᱢᱟᱱᱮ ᱢᱟᱱᱮ ᱜᱟᱹᱰᱭᱟᱹ ᱠᱚᱨᱮ ᱡᱟ ᱵᱟᱨ ᱯᱮ ᱠᱷᱮᱛ ᱛᱟᱦᱮᱱ ᱛᱟᱞᱮᱭᱟ ᱚᱱᱟ ᱠᱚᱨᱮ ᱜᱮ᱾ ᱥᱚᱵ ᱦᱚᱨᱟᱹ ᱜᱟᱰᱭᱟᱫ ᱫᱟᱜ ᱨᱮᱱᱟᱜ ᱫᱚ ᱱᱚᱰᱮ ᱫᱚ ᱠᱟᱹᱴᱤᱡ ᱯᱨᱚᱵᱞᱮᱢ ᱫᱚ ᱢᱮᱱᱟᱜᱼᱟ ᱟᱞᱮ ᱥᱮᱫ ᱫᱚ᱾ ᱢᱟᱱᱮ ᱢᱮᱱᱤ ᱠᱚᱸᱦᱚᱸ ᱥᱟᱺᱜᱤᱧ ᱚᱜ ᱠᱟᱱᱟ ᱟᱰᱤ ᱥᱟᱺᱜᱤᱧ᱾ ᱵᱟᱠᱷᱟᱱ ᱚ ᱚᱱᱟ ᱛᱮᱦᱚᱸ ᱠᱚ ᱪᱟᱥ ᱜᱮᱭᱟ ᱟᱹᱰᱤ ᱦᱚᱲᱜᱮ᱾
ᱟᱪᱪᱷᱟ ᱛᱟᱦᱚᱞᱮ ᱡᱟᱦᱱᱟᱜ ᱥᱚᱵᱡᱤ ᱠᱚᱯᱮ ᱪᱟᱥ ᱜᱮᱭᱟ ᱛᱚ?
ᱦᱟᱸ ᱥᱚᱵ-ᱥᱚᱵᱽᱡᱤ ᱠᱚᱫᱚ ᱡᱷᱚᱛᱚ ᱡᱤᱱᱤᱥ ᱜᱮ ᱦᱩᱭᱩᱜᱼᱟ᱾ ᱯᱚᱴᱚᱞ, ᱠᱩᱫᱽᱨᱤ ᱡᱟ ᱜᱩᱞᱳ ᱢᱟᱱᱮ ᱡᱟᱵᱚᱛᱤᱭᱚ ᱡᱚᱢ ᱡᱤᱱᱤᱥ ᱠᱚ ᱢᱮᱱᱟᱜᱼᱟ᱾ ᱥᱚᱵᱡᱤ ᱚᱱᱟ ᱠᱚᱫᱚ ᱡᱷᱚᱛᱚ ᱨᱚᱠᱚᱢ ᱜᱮ ᱪᱟᱥ ᱦᱩᱭᱩᱜ ᱜᱮᱭᱟ᱾
ᱟᱪᱪᱷᱟ᱾
ᱛᱟᱦᱚᱞᱮ ᱚᱱᱛᱮ ᱛᱟᱦᱚᱞᱮ ᱥᱚᱵᱡᱤ ᱠᱚ?
ᱱᱚᱱᱛᱮᱫᱚ ᱚᱱᱠᱟ ᱫᱚ ᱥᱮᱨᱚᱠᱚᱢ ᱵᱟᱝ ᱢᱟᱱᱮ ᱚᱲᱟᱜ ᱨᱮ ᱡᱚᱢ ᱞᱟᱹᱜᱤᱫ᱾
ᱚᱱᱠᱟ ᱡᱮ ᱵᱟᱡᱟᱨ ᱨᱮ ᱟᱠᱷᱨᱤᱧ ᱥᱮ ᱪᱮᱫ ᱚᱱᱠᱟ ᱫᱚ ᱵᱟᱝ᱾
ᱡᱟᱸᱦᱟ ᱟᱞᱮ ᱥᱮᱫ ᱫᱚ ᱢᱟᱱᱮ ᱯᱩᱨᱟᱹ ᱟᱞᱩ ᱥᱤᱡᱤᱱ ᱫᱚᱢᱮ ᱠᱚ ᱪᱟᱥ ᱟ ᱠᱚ᱾ ᱢᱟᱱᱮ ᱯᱩᱨᱳ ᱟᱠᱷᱨᱤᱧ ᱟᱠᱚ ᱠᱚᱸ ᱵᱷᱟᱹᱜᱤ ᱜᱮᱠᱚ ᱪᱟᱥ ᱟᱠᱚ᱾ ᱦᱩᱸ ᱡᱚᱛᱚ ᱵᱟᱭᱨᱮ ᱪᱟᱞᱟᱜᱼᱟ ᱟᱠᱚ ᱢᱟᱡᱽᱷᱨᱮ ᱪᱤᱞ
ᱱᱚᱛᱮ ᱫᱚ ᱥᱩᱫᱩ ᱚᱲᱟᱜ ᱨᱮ ᱡᱚᱢ ᱞᱟᱹᱜᱤᱫ ᱜᱮ ᱚᱱᱠᱟ ᱟᱠᱷᱨᱤᱧ ᱞᱟᱹᱜᱤᱫ ᱫᱚ ᱵᱟᱝ᱾
ᱚ ᱟᱪᱪᱷᱟ ᱛᱟᱯᱚᱨ ᱛᱟᱦᱞᱮ ᱯᱚᱨᱚᱵᱽ ᱠᱚ ᱛᱟᱦᱞᱮ ᱪᱮᱫ ᱠᱚ ᱦᱩᱭᱩᱜ ᱜᱮᱭᱟ? ᱚᱱᱠᱟ ᱟᱯᱮᱥᱮᱫ?
ᱯᱚᱨᱚᱵᱽ ᱵᱚᱞᱛᱮ ᱟᱞᱮ ᱫᱚ ᱚᱱᱠᱟ ᱞᱟᱹᱴᱩ ᱯᱚᱨᱚᱵᱽ ᱵᱚᱞᱛᱮ ᱫᱚ ᱟᱞᱮ ᱚᱱᱟ ᱢᱟᱨᱟᱢ ᱯᱟᱛᱟ ᱡᱟᱦᱟᱸ ᱠᱚ ᱢᱮᱛᱟᱜᱼᱟ᱾
ᱚ ᱵᱚᱲᱳ ᱯᱟᱛᱟ᱾
ᱟᱸᱜ ᱵᱚᱨᱳ ᱯᱟᱛᱟ ᱫᱚ ᱵᱟᱝ ᱢᱟᱨᱟᱢᱯᱟᱛᱟ ᱢᱟᱱᱮ ᱚᱱᱟ ᱢᱟᱨᱟᱢᱯᱟᱛᱟ ᱞᱮᱥᱟᱲ ᱦᱮᱫ ᱛᱮ ᱟᱫᱚ ᱢᱤᱫᱴᱮᱱ ᱟᱞᱮ ᱚᱱᱮ ᱡᱟᱛᱨᱟ ᱵᱟᱝ ᱜᱟᱭᱟᱱ ᱞᱮ ᱠᱚᱨᱟᱣ ᱦᱚᱪᱚᱭ ᱜᱮᱭᱟ᱾
ᱚ ᱟᱪᱪᱷᱟ᱾
ᱟᱞᱮ ᱥᱩᱨ ᱢᱟᱱᱮ ᱥᱩᱫᱷᱩ ᱟᱞᱮ ᱟᱹᱛᱩ ᱨᱮᱱ ᱜᱮᱞᱮ ᱠᱚᱨᱟᱣ ᱦᱚᱪᱚᱭᱟ ᱚᱱᱟ ᱫᱚ᱾
ᱚ ᱟᱪᱪᱷᱟ, ᱛᱟᱯᱚᱨ ᱵᱟᱦᱟ ᱢᱟᱜ ᱢᱚᱬᱮ ᱠᱚᱫᱚ ᱡᱚᱛᱚ ᱜᱮ ᱦᱩᱭᱩᱜᱼᱟ?
ᱦᱮᱸ ᱵᱟᱦᱟ ᱠᱚᱫᱚ ᱦᱩᱭᱩᱜᱼᱟ ᱵᱟᱦᱟ ᱥᱚᱨᱦᱟᱭ᱾
ᱢᱟᱜᱢᱚᱬᱮ ᱟᱯᱮ ᱥᱮ ᱵᱟᱝ ᱛᱟᱦᱚᱞᱮ?
ᱢᱟᱜᱢᱚᱲᱮ ᱦᱩᱭᱩᱜ ᱜᱮᱭᱟ ᱚᱱᱠᱟ ᱢᱤᱫ ᱫᱷᱟᱣ ᱜᱤᱧ ᱧᱮᱞ ᱞᱮᱫᱟ᱾
ᱟᱪᱷᱟ ᱢᱟᱱᱮ ᱠᱷᱩᱵ ᱮᱠᱴᱟ ᱫᱚ ᱵᱟᱝ?
ᱵᱟᱝ
ᱩᱸ ᱥᱚᱦᱨᱟᱭ ᱫᱚ ᱟᱵᱚᱣᱟᱜ ᱫᱚ ᱥᱟᱱᱛᱟᱲ ᱠᱚᱣᱟᱜ ᱫᱚ ᱢᱟᱲᱟᱝ ᱯᱚᱨᱚᱵᱽ, ᱛᱚ ᱡᱚᱛᱚᱠᱷᱚᱱ ᱢᱟᱱᱮ ᱪᱮᱫᱞᱮᱠᱟ ᱦᱩᱭᱩᱜ ᱜᱮᱭᱟ ᱥᱚᱨᱦᱟᱭ ᱠᱚᱫᱚ?
ᱦᱮᱸ ᱥᱚᱨᱦᱟᱭ ᱫᱚ ᱟᱹᱰᱤ ᱚᱱᱮ ᱡᱮ ᱡᱟᱠ ᱡᱚᱢᱚᱠ ᱜᱮ ᱦᱩᱭᱩᱜ ᱛᱟᱞᱮ ᱛᱟᱦᱮᱸᱱᱟ ᱟᱞᱮ ᱥᱮᱫ ᱫᱚ᱾
ᱢᱟᱱᱮ ᱯᱩᱨᱟᱹ ᱢᱚᱨᱮ ᱥᱤᱧ ᱢᱚᱨᱮ ᱧᱤᱫᱟᱹ?
ᱦᱮᱸ ᱠᱩᱞᱦᱤ ᱠᱚ ᱢᱚᱸᱡᱽ ᱜᱮ ᱥᱟᱡᱟᱣ ᱠᱟᱜᱼᱟ ᱠᱚ᱾ ᱠᱩᱞᱦᱤ ᱠᱷᱚ ᱵᱟᱝ ᱚᱲᱟᱜ ᱵᱟᱝ ᱠᱷᱩᱲ ᱥᱟᱱᱟᱣᱟ᱾
ᱦᱮᱸ ᱵᱷᱟᱜᱮ ᱜᱮ ᱛᱟᱦᱚᱞᱮ᱾ ᱵᱟᱝ ᱟᱞᱮ ᱥᱮᱫ ᱫᱚ ᱢᱟᱱᱮ ᱚᱱᱟ ᱠᱚᱫᱚ ᱢᱟᱱᱮ ᱥᱚᱦᱨᱟᱭ ᱠᱷᱩᱵ ᱮᱠᱴᱟ ᱫᱚ ᱵᱟᱝ ᱦᱩᱭᱩᱜ ᱛᱟᱞᱮᱭᱟ᱾ ᱱᱚᱨᱢᱟᱞ ᱵᱚᱸᱜᱟ ᱵᱩᱨᱩ ᱦᱩᱭ ᱱᱟ ᱚᱱᱟ ᱜᱮ᱾ ᱢᱟᱱᱮ ᱢᱚᱬᱮ ᱥᱤᱝ ᱢᱚᱬᱮ ᱧᱤᱫᱟᱹ ᱡᱟᱦᱟ ᱠᱚ ᱮᱱᱮᱡ ᱢᱟᱱᱮ ᱟᱫᱚ ᱟᱞᱮ ᱮᱱᱮᱡ ᱥᱮᱨᱮᱧ ᱫᱚ ᱠᱷᱩᱵ ᱵᱟᱝ ᱦᱩᱭᱩᱜ ᱜᱮᱭᱟ ᱱᱚᱣᱟ ᱫᱤᱱ ᱨᱮᱫᱚ᱾ ᱛᱟᱯᱚᱨ ᱡᱟᱦᱟᱸ ᱨᱟᱹᱥᱠᱟᱹ ᱛᱟᱦᱮᱱ ᱛᱟᱭᱟ ᱦᱤᱡᱩᱜ ᱚᱜ ᱜᱮᱭᱟ ᱠᱚ ᱢᱟᱱᱮ ᱠᱷᱩᱵ ᱢᱟᱱᱮ ᱚᱱᱟ ᱨᱮᱫᱚ ᱛᱮᱢᱚᱱ ᱤᱱᱡᱚᱭ ᱫᱚ ᱵᱟᱠᱚ ᱤᱱᱡᱚᱭ ᱜᱮᱭᱟ ᱠᱚ ᱟᱛᱩ ᱨᱮᱱ ᱠᱚᱦᱚᱸ᱾ ᱦᱩᱸ ᱛᱟᱨᱯᱚᱨ ᱢᱟᱱᱮ ᱟᱞᱮ ᱫᱚ ᱵᱟᱦᱟ ᱢᱟᱜ ᱢᱚᱬᱮ ᱨᱮᱜᱮ ᱡᱟ ᱫᱚᱢᱮ ᱠᱚ ᱤᱱᱡᱚᱭᱟᱠᱚ ᱯᱩᱨᱟᱹ ᱚᱱᱟ ᱨᱮᱫᱚ᱾ ᱦᱩᱸ ᱟᱨ ᱫᱚ ᱯᱩᱨᱟ. ᱯᱩᱨᱟᱹ ᱦᱮᱸ ᱦᱮᱸ ᱚᱱᱟ ᱠᱚᱛᱚ ᱟᱹᱰᱤ ᱢᱚᱸᱡᱽ ᱜᱮ ᱦᱩᱭᱩᱜᱼᱟ᱾ ᱛᱟᱦᱞᱮ ᱦᱩᱞ ᱢᱟᱦᱟ ᱠᱚ ᱢᱟᱱᱮ ᱠᱚᱨᱟ ᱪᱚ ᱠᱮᱭᱟ ᱯᱮ ᱥᱮ ᱵᱟᱝ?
ᱵᱟ ᱦᱩᱞ ᱢᱟᱦᱟ ᱫᱚ ᱵᱟᱝ ᱦᱩᱭᱩᱜ ᱜᱮᱭᱟ ᱚᱱᱠᱟ ᱫᱚ᱾ ᱟᱞᱮ ᱴᱷᱮᱫ ᱫᱚ ᱡᱚᱛᱚ ᱠᱷᱚᱱ ᱫᱚ ᱦᱳᱭᱳᱼᱟ ᱵᱷᱟᱜᱤ ᱥᱚᱨᱦᱟᱭ ᱟᱨ ᱚᱱᱟ ᱢᱟᱨᱟᱝ ᱯᱟᱛᱟ ᱞᱟᱥᱟᱲᱦᱮᱫ ᱛᱮ ᱡᱟᱦᱟᱸ ᱜᱟᱭᱟᱱ ᱦᱳᱭᱳᱜ ᱜᱮᱭᱟ
ᱟ
ᱚᱱᱟ ᱜᱤᱱ ᱫᱚ ᱟᱹᱰᱤ ᱞᱟᱹᱴᱩ ᱦᱩᱭᱩᱜᱼᱟ᱾
ᱦᱩᱸ ᱟᱞᱮ ᱥᱮᱫ ᱛᱚ ᱢᱟᱱᱮ ᱱᱚᱜᱼᱚᱭ ᱯᱟᱨᱚᱢᱮᱱᱟ ᱦᱩᱞ ᱢᱟᱦᱟ ᱚᱱᱟ ᱠᱚᱨᱟ ᱪᱚ ᱦᱩᱭ ᱮᱱᱟ᱾ ᱢᱟᱱᱮ ᱟᱞᱮ ᱦᱚᱸ ᱞᱟᱦᱟᱛᱮ ᱴᱷᱤᱠ ᱵᱟᱞᱮ ᱠᱚᱲᱟᱣ ᱪᱚᱭ ᱛᱟᱦᱮᱸᱜ ᱛᱟᱯᱚᱨ ᱮ ᱵᱟᱨ ᱵᱚᱪᱷᱚᱨ ᱞᱮ ᱠᱚᱨᱟᱣ ᱫᱟᱞᱮ᱾ ᱢᱟᱱᱮ ᱡᱟ ᱦᱚᱯᱚᱱ ᱠᱚ ᱢᱮᱱᱟᱜ ᱠᱚᱣᱟ ᱜᱤᱫᱽᱨᱟᱹ ᱠᱚ ᱩᱱᱠᱩ ᱵᱟᱲᱟᱭ ᱧᱟᱢ ᱦᱚᱪᱚ ᱞᱟᱹᱜᱤᱫ, ᱵᱟᱝ ᱠᱷᱟᱱ ᱫᱚ ᱢᱤᱫ ᱥᱚᱢᱚᱭ ᱵᱷᱚᱵᱤᱥᱚᱛ ᱠᱚ ᱞᱟᱹᱭᱟ ᱚᱛᱷᱚᱪᱚ ᱱᱩᱠᱤᱱ ᱫᱚ ᱥᱤᱫᱩ ᱠᱟᱹᱱᱦᱩ ᱫᱚ ᱚᱠᱚᱭ ᱠᱟᱱᱟ ᱠᱤᱱ ᱱᱩᱠᱤᱱ ᱫᱚ? ᱪᱮᱫ ᱞᱤᱜᱤᱫ ᱵᱟᱵᱚ ᱵᱚᱸᱜᱟ ᱵᱩᱨᱩ ᱟᱠᱤᱱ ᱠᱟᱱᱟ ᱥᱮ
ᱦᱮᱸ
ᱵᱟᱲᱟᱭ ᱧᱟᱢ ᱠᱷᱟᱹᱛᱤᱨ ᱛᱮ ᱢᱟᱱᱮ ᱠᱚᱨᱟᱪᱚ ᱦᱩᱭᱩᱜ ᱜᱮᱭᱟ ᱟᱯ ᱠᱚ ᱵᱷᱚᱵᱤᱥᱚᱛ ᱨᱮᱠᱚ ᱠᱚᱨᱟᱣ ᱠᱚ ᱯᱤᱱᱱᱟ ᱠᱚ ᱥᱮ ᱠᱚ ᱯᱚᱨᱚᱵᱚᱨ ᱛᱷᱟᱯᱚᱨᱮ ᱠᱚ ᱢᱮᱛᱟ ᱠᱚᱣᱟ ᱢᱤᱫ ᱫᱤᱱ ᱫᱚᱠᱚ ᱵᱟᱠᱷᱟᱱ ᱫᱚᱠᱚ ᱞᱟᱹᱭᱟ ᱥᱮ ᱡᱩᱫᱤ ᱵᱟᱢ ᱵᱟᱲᱟᱭ ᱦᱚᱪᱚ ᱠᱚᱣᱟ ᱡᱮ ᱱᱩᱠᱤᱱ ᱚᱠᱚᱭ ᱠᱟᱱᱟ ᱠᱤᱱ ᱞᱟᱹᱭᱟᱠᱚ ᱚᱠᱚᱭ ᱪᱚᱱ ᱠᱤᱱ ᱨᱮᱥᱮ
ᱦᱮᱸᱻᱦᱮᱸ
ᱢᱟᱱᱮ ᱡᱟ ᱜᱮ ᱱᱤᱛᱚᱜ ᱫᱚ ᱵᱟᱝ ᱢᱮᱛᱟ ᱠᱤᱱ ᱠᱟᱱᱟ ᱱᱩᱠᱩ ᱠᱷᱟᱹᱛᱤᱨ ᱛᱮ ᱥᱮ ᱱᱩᱠᱤᱱ ᱠᱷᱟᱹᱛᱤᱨ ᱛᱮᱜᱮ ᱢᱟᱱᱮ ᱟᱵᱚ ᱱᱚᱭ ᱥᱟᱱᱛᱤ ᱛᱮ ᱵᱷᱟᱜᱮ ᱛᱮ ᱢᱮᱱᱟᱜ ᱵᱚ ᱚᱱᱟ ᱚᱱᱮ ᱵᱚᱱ ᱞᱟᱦᱟ ᱟᱠᱟᱱᱟ ᱠᱟᱹᱴᱤᱡ ᱡᱟᱜᱮ ᱦᱩᱸ
ᱚᱱᱟ ᱫᱚ ᱠᱚᱨᱟᱣ ᱫᱚᱨᱠᱟᱨ ᱠᱟᱱ ᱜᱮᱭᱟ ᱦᱩᱞ ᱢᱟᱦᱟ ᱫᱚ
ᱦᱮᱸ ᱦᱮᱸ ᱦᱮᱸ ᱱᱤᱭᱟᱹ ᱵᱟᱨ ᱫᱚ ᱠᱤᱱᱛᱩ ᱧᱮᱞ ᱠᱮᱟᱞᱤᱧ ᱜᱚᱴᱟ ᱜᱮ ᱠᱚ ᱦᱮᱸ ᱛᱟᱨᱯᱚᱨ ᱵᱟᱠᱚ ᱠᱚᱨᱟᱣ ᱫᱟ ᱱᱮᱛᱟᱨ ᱫᱚ
ᱮᱠᱷᱚᱱ ᱫᱚ ᱟᱫᱚ ᱤᱧ ᱦᱚᱸ ᱵᱟᱹᱧ ᱪᱟᱞᱟᱣ ᱵᱟᱲᱟᱣ ᱠᱟᱱᱟ ᱞᱟᱦᱟ ᱫᱩᱧ ᱪᱟᱞᱟᱜ ᱠᱟᱱ ᱛᱟᱦᱮᱸᱱᱟ ᱟᱨ ᱱᱤᱭᱟᱹ ᱵᱟᱨ ᱫᱚ ᱵᱟᱹᱧ ᱪᱟᱞᱟᱣ ᱟᱠᱟᱱᱟ ᱟᱫᱚ ᱢᱟᱱᱟᱣ ᱞᱮᱫ ᱜᱮᱪᱚ ᱠᱚ ᱵᱟᱝ ᱪᱚ
ᱟᱪᱪᱷᱟ ᱟᱞᱮ ᱦᱚᱸ ᱢᱟᱱᱮ ᱛᱮᱢᱚᱱ ᱵᱚᱲᱚ ᱥᱚᱲᱚ ᱫᱚ ᱵᱟᱞᱮ ᱠᱚᱨᱟᱣᱟ ᱢᱟᱱᱮ ᱟᱛᱳ ᱨᱮᱫᱚ ᱪᱷᱳᱴᱚ ᱠᱷᱟᱴᱳ ᱜᱮ ᱤᱝᱠᱟᱹᱱᱟᱜ ᱪᱷᱚᱵᱤ ᱟᱛᱮᱫ ᱜᱮ ᱠᱟᱹᱴᱤᱡ ᱜᱚᱴᱟ ᱟᱛᱳ ᱨᱮ ᱨᱟᱣᱩᱱᱰ ᱞᱮ ᱦᱟᱛᱟᱣ ᱟᱞᱮ ᱟᱨ ᱚᱱᱟ ᱨᱮ ᱛᱟᱨᱯᱚᱨᱮ ᱚᱱᱟ ᱜᱮ ᱵᱚᱸᱜᱟ ᱵᱩᱨᱩ ᱦᱩᱭᱱᱟ ᱛᱟᱯᱚᱨᱮ ᱡᱟᱦᱟᱸᱭ ᱠᱚ ᱠᱟᱹᱴᱤᱡ ᱠᱚᱠᱚ ᱞᱟᱹᱭ ᱠᱮᱜᱼᱟ ᱚᱱᱚᱲᱦᱮ ᱠᱚ ᱦᱮᱸ ᱩᱱᱠᱩ ᱠᱚ ᱞᱟᱹᱭ ᱠᱮᱜᱼᱟ ᱛᱟᱨᱯᱚᱨ ᱞᱟᱹᱭᱟ ᱦᱟᱱᱟ ᱱᱤᱭᱟᱹ ᱞᱮ ᱞᱟᱹᱭ ᱟᱞᱮ ᱡᱮ ᱱᱚᱝᱠᱟ ᱞᱚᱠᱷᱚᱱ ᱨᱤᱱᱤᱡ ᱦ ᱩᱱᱠᱩ ᱛᱟᱯᱚᱨ ᱵᱟᱡᱟᱨ ᱨᱮ ᱟᱞᱮ ᱡᱟᱦᱟᱸ ᱟᱞᱮ ᱵᱟᱡᱟᱨ ᱚᱱᱟ ᱨᱮᱫᱚ ᱠᱟᱹᱴᱤᱡ ᱵᱷᱟᱜᱤ ᱜᱮ ᱦᱳᱭᱳᱜᱼᱟ ᱚᱱᱟ ᱫᱚ ᱯᱩᱨᱟ ᱢᱩᱨᱛᱤ ᱢᱮᱱᱟᱜᱼᱟ ᱜᱚᱴᱟ ᱴᱚᱞᱟ ᱯᱟᱲᱟ ᱟᱨ ᱯᱟᱸᱪ ᱪᱷᱚᱴᱤ ᱟᱛᱳ ᱛᱮᱞᱮ ᱠᱚᱨᱟᱣ ᱟᱞᱮ ᱚᱸᱰᱮ ᱫᱚ ᱚᱸᱰᱮ ᱫᱚ ᱟᱹᱰᱤ ᱨᱚᱢᱚᱡᱽ ᱜᱮ ᱠᱚ ᱦᱩᱭᱩᱜᱼᱟ ᱦᱮᱸ ᱛᱟᱦᱞᱮ ᱚᱱᱛᱮ ᱫᱚ ᱢᱟᱱᱮ ᱢᱩᱨᱛᱤ ᱢᱮᱱᱟᱜᱼᱟ ᱥᱮ ᱵᱟᱹᱱᱩᱜᱼᱟ
ᱵᱟᱝ ᱱᱚᱛᱮ ᱫᱚ ᱵᱟᱹᱱᱩᱜᱼᱟ
ᱟᱪᱪᱷᱟ
ᱵᱮᱱᱟᱣ ᱨᱮᱭᱟᱜ ᱠᱟᱛᱷᱟ ᱛᱟᱦᱮᱸ ᱠᱟᱱᱟ ᱟᱫᱚ ᱵᱟᱝ ᱵᱮᱱᱟᱣ ᱦᱩᱭ ᱠᱟᱱᱟ
ᱦᱮᱸ ᱮ ᱱᱚᱛᱮ ᱫᱚ ᱢᱩᱨᱛᱤ ᱠᱚ ᱢᱮᱱᱟᱜᱼᱟ ᱡᱷᱚᱛᱚ ᱨᱚᱠᱚᱢ ᱢᱟᱱᱮ ᱥᱟᱱᱛᱟᱲ ᱠᱚᱣᱟᱜ ᱡᱟ ᱜᱩᱞᱳ ᱢᱮᱱᱟᱜ ᱛᱟᱠᱚᱣᱟ ᱢᱮᱱᱟᱜ ᱚ ᱟᱵᱚᱨᱮᱱ
ᱦᱮᱸ
ᱢᱟᱱᱮ ᱡᱷᱚᱛᱚ ᱜᱮ ᱢᱟᱱᱟᱣ ᱦᱩᱭᱩᱜ ᱠᱟᱱᱟ ᱦᱮᱸ ᱟᱵᱚ ᱞᱟᱹᱜᱤᱫ ᱩᱱᱟ ᱠᱚ ᱠᱚᱨᱟᱣ ᱠᱮᱜᱼᱟ ᱵᱟᱵᱚᱱ ᱫᱤᱥᱟᱹ ᱠᱚᱣᱟ ᱠᱤ ᱚᱱᱟ ᱵᱮᱥ ᱞᱮ ᱠᱚᱨᱟᱣ ᱠᱮᱭᱟ
ᱩᱱᱝᱠᱩ ᱫᱚ ᱟᱵᱩ ᱞᱟᱹᱜᱤᱫ ᱩᱱᱟᱹᱜ ᱠᱤᱪᱷᱩ ᱠᱚ ᱠᱚᱨᱟᱣ ᱠᱟᱫᱟ
ᱦᱮᱸ ᱦᱮᱸ ᱦᱩᱸ ᱦᱮᱸ
ᱟᱠᱚ ᱫᱤᱥᱟᱹ ᱫᱚᱦᱚ ᱫᱚ ᱟᱵᱚᱭᱥᱟᱹ ᱫᱚᱨᱠᱟᱨ ᱠᱟᱱ ᱛᱟᱵᱚᱱᱟ
ᱦᱮᱸ ᱦᱮᱸ ᱯᱨ ᱩᱱᱠᱩ ᱠᱚᱲᱟ ᱜᱮᱞᱮ ᱡᱚᱛᱚ ᱠᱤᱪᱷᱩ ᱫᱚ ᱦᱩᱭᱩᱜ ᱜᱮᱭᱟ ᱮᱠᱷᱚᱱ
ᱟᱯᱮ ᱥᱮᱫ ᱫᱚ ᱢᱟᱜ ᱢᱚᱬᱮ ᱫᱚ ᱛᱤᱱᱟᱹᱜ ᱥᱮᱨᱢᱟ ᱚᱱᱠᱟ ᱢᱟᱱᱮ ᱚᱱᱠᱟ ᱛᱤᱱᱟᱹᱜ ᱤᱭᱟᱹ ᱦᱩᱭᱩᱜ ᱛᱟᱦᱮᱱᱟ
ᱦᱮᱸ ᱢᱟᱱᱮ ᱢᱟᱜ ᱢᱚᱬᱮ ᱫᱚ ᱟᱞᱮ ᱥᱮᱫ ᱫᱚ ᱢᱟᱱᱮ ᱠᱷᱩᱵ ᱫᱚ ᱵᱟᱝ ᱦᱩᱭᱩᱜ ᱜᱮᱭᱟ ᱢᱟᱱᱮ ᱟᱞᱮ ᱢᱟᱱᱮ ᱟᱵᱚᱨᱮᱱ ᱡᱟᱦᱟᱸ ᱵᱚᱸᱜᱟ ᱠᱚᱥᱟ ᱠᱚ ᱡᱩᱫᱤ ᱠᱚ ᱞᱟᱹᱭ ᱠᱮᱜᱼᱟ ᱡᱮ ᱯᱚᱨᱮᱨ ᱵᱚᱪᱷᱚᱨ ᱛᱟᱦᱚᱞᱮ ᱢᱟᱜ ᱢᱚᱬᱮ ᱟᱵᱚᱱ ᱢᱮᱥᱮ ᱢᱟᱜ ᱢᱚᱬᱮ ᱞᱟᱜᱟᱜᱼᱟ ᱛᱟᱦᱚᱞᱮ ᱛᱚᱵᱮᱱᱟᱜ ᱢᱟᱜ ᱢᱚᱬᱮ ᱵᱟᱠᱷᱟᱱ ᱫᱚ ᱟᱞᱮ ᱫᱚ ᱵᱟᱦᱟᱜ ᱜᱮᱭᱟᱞᱮ
ᱚ ᱟᱨ ᱟᱞᱮ ᱥᱮᱫ ᱫᱚ ᱢᱚᱬᱮ ᱥᱮᱨᱢᱟ ᱯᱚᱨ ᱞᱮ ᱢᱟᱜ ᱢᱚᱬᱮᱜ-ᱟ
ᱟᱪᱷᱟ ᱛᱟ ᱡᱤᱫᱤ ᱥᱮᱨᱢᱟ ᱡᱩᱫᱤ ᱢᱟᱱᱮ ᱱᱟᱭᱠᱮ ᱵᱟᱵᱟ-ᱟᱜ ᱡᱩᱫᱤ ᱡᱟᱦᱟᱱᱟᱜ ᱚᱥᱩᱵᱤᱫᱷᱟ ᱦᱩᱭᱮᱱ ᱛᱟᱭᱟ ᱦᱮᱸᱥᱮ ᱪᱟᱹᱛ ᱵᱚᱸᱜᱟ ᱜᱮ ᱛᱟᱦᱚᱞᱮ ᱛᱚᱠᱷᱚᱱ ᱫᱚᱞᱮ ᱟᱫᱚ ᱢᱟᱜ ᱢᱚᱬᱮᱜ ᱟᱞᱮ ᱟᱫᱚ
ᱚ
ᱵᱟᱝᱠᱷᱟᱱ ᱵᱟᱦᱟ ᱜᱮ ᱯᱨᱟᱭ ᱟᱞᱮ ᱫᱚ ᱯᱨᱚᱛᱤᱫᱤᱱ ᱜᱮ ᱵᱟᱦᱟ ᱯᱨᱟᱭ ᱵᱚᱪᱷᱚᱨ ᱜᱮ
ᱟᱪᱪᱷᱟ ᱟᱞᱮ ᱥᱮᱫ ᱫᱚ ᱚᱱᱠᱟ ᱫᱚ ᱵᱟᱝ ᱢᱟᱱᱮ ᱢᱚᱬᱮ ᱥᱮᱨᱢᱟ ᱯᱚᱨ ᱞᱮ ᱢᱟᱜᱢᱚᱬᱮᱜ ᱟ ᱢᱚᱬᱮ ᱥᱤᱢᱟᱢ ᱵᱟᱫ ᱵᱟᱫ ᱚᱱᱠᱟ
ᱦᱚ ᱛᱟᱦᱚᱞᱮ ᱵᱟᱦᱟᱨ ᱨᱮ ᱵᱤᱥᱤ ᱢᱟᱱᱮ ᱨᱟᱹᱥᱠᱟᱹ ᱧᱚᱜ ᱥᱮ ᱢᱟᱜ ᱢᱚᱬᱮ ᱨᱮ ᱵᱮᱥᱤ
ᱟᱨᱫᱚ ᱪᱮᱫ ᱤᱧ ᱢᱮᱱᱟ ᱤᱧ ᱫᱚ ᱚᱠᱟᱴᱟᱜ ᱨᱮᱦᱚᱸ ᱵᱟᱹᱧ ᱛᱟᱦᱮᱸ ᱵᱟᱲᱟᱣ ᱟᱠᱟᱱᱟ
ᱛᱟᱦᱚᱞᱮ ᱱᱤᱭᱟᱹ ᱠᱟᱜ ᱟᱢ ᱥᱮ ᱵᱟᱝ ᱛᱟᱦᱚᱞᱮ
ᱵᱟᱝ ᱚᱱᱠᱟ ᱵᱟᱧ ᱧᱮᱞ ᱠᱟᱫᱟ
ᱧᱮᱞ ᱵᱤᱱ ᱚᱱᱟ ᱠᱚᱫᱚ ᱟᱹᱰᱤ ᱨᱚᱢᱚᱡᱽ ᱜᱮ ᱵᱷᱟᱜᱤ ᱜᱮ ᱦᱩᱭᱩᱜᱼᱟ
ᱡᱟᱧ ᱧᱮᱞ ᱠᱟᱫᱟ ᱥᱚᱨᱦᱟᱭ ᱨᱮ
ᱚ ᱟᱪᱪᱷᱟ
ᱛᱟᱦᱮᱸ ᱵᱟᱝ ᱦᱩᱭ ᱠᱟᱱᱟ ᱛᱚ
ᱚ ᱦᱮᱸ ᱵᱟᱝ ᱟᱹᱞᱤᱧ ᱦᱚᱸ ᱵᱟᱭᱨᱮ ᱜᱮᱞᱤᱧ ᱛᱟᱦᱮᱱᱟ ᱛᱟᱨᱯᱚᱨ ᱢᱟᱱᱮ ᱚᱱᱟ ᱠᱚ ᱫᱤᱱ ᱠᱚᱫᱚ ᱞᱤᱧ ᱪᱟᱞᱟᱜ ᱜᱮᱭᱟ
ᱦᱮᱸ ᱚᱱᱟ ᱠᱚᱜᱮ ᱤᱧ ᱫᱚ ᱵᱟᱹᱞᱤᱧ ᱦᱮᱡ ᱵᱟᱲᱟ ᱟᱠᱟᱱᱟ ᱵᱟᱦᱟ ᱠᱚᱨᱮᱫᱚ ᱥᱚᱨᱦᱟᱭ ᱨᱮᱫᱚᱞᱤᱧ ᱦᱤᱡᱩᱜ ᱜᱮᱭᱟ
ᱛᱟᱨᱯᱚᱨ ᱟᱵᱚ ᱥᱟᱱᱛᱟᱲ ᱫᱚᱠᱚ ᱫᱤᱱ ᱟᱠᱚ ᱛᱚ ᱟᱵᱚ ᱥᱩᱵᱤᱫᱷᱟ ᱢᱚᱛᱚ ᱯᱟᱨᱢᱟᱱᱮᱱᱴ ᱫᱤᱱ ᱛᱚ ᱛᱟᱨᱯᱚᱨ ᱢᱟᱱᱮ ᱟᱞᱮ ᱜᱮ ᱟᱨᱚ ᱱᱟᱭᱠᱮ ᱢᱟᱱᱮ ᱫᱟᱫᱩᱣᱟᱞᱤ ᱛᱟᱨᱯᱚᱨ ᱩᱱᱤᱜᱮ ᱛᱟᱯᱚᱨᱮ ᱠᱩᱞᱤ ᱞᱤᱧᱟᱭ ᱡᱮ ᱪᱮᱫ ᱛᱤᱱ ᱨᱮ ᱟᱹᱞᱤᱧ ᱦᱚᱸ ᱠᱩᱞᱤ ᱞᱤᱧᱟᱭ ᱪᱮᱫ ᱫᱤᱱ ᱨᱮ ᱥᱚᱢᱚᱭ ᱢᱟᱱᱮ ᱯᱷᱟᱸᱠᱟ ᱵᱤᱱ ᱛᱟᱦᱮᱱᱟ ᱯᱷᱟᱠᱟᱧ ᱛᱟᱦᱮᱱᱟ ᱩᱱ ᱫᱤᱱ ᱜᱮ ᱛᱟᱨ ᱢᱚᱛᱚᱱ ᱟᱡ ᱧᱮᱞ ᱠᱟᱛᱮᱫ ᱪᱤᱢ ᱞ, ᱟᱭ ᱢᱟᱱᱮ ᱤᱧ ᱡᱟᱛᱮ ᱪᱟᱞᱟᱜ ᱛᱤᱱᱟ ᱢᱮᱫᱴᱟᱜ ᱥᱩᱵᱤᱫᱷᱟ ᱮᱯ ᱡᱟᱦᱟᱭ ᱡᱟᱦᱟᱭ ᱵᱟᱭᱨᱮ ᱠᱚ ᱛᱟᱦᱮᱱᱟ ᱚᱱᱠᱩ ᱠᱚ ᱠᱩᱞᱤ ᱵᱟᱲᱟ ᱠᱟᱣᱟ ᱛᱟᱨᱯᱚᱨ ᱠᱚ ᱰᱮᱴ ᱟᱠᱚᱣᱟ ᱵᱤᱥᱮᱥ ᱠᱚᱨᱮ ᱡᱟᱛᱮ ᱜᱤᱫᱽᱨᱟᱹ ᱠᱚ ᱢᱟᱱᱮ ᱚᱱᱟ ᱫᱤᱱ ᱠᱚᱨᱮ ᱫᱚ ᱜᱤᱫᱽᱨᱟᱹ ᱠᱚ ᱦᱮᱡ ᱧᱟᱢ ᱢᱟ
ᱦᱮᱸ ᱡᱚᱛ ᱦᱚᱲ ᱦᱮᱡ ᱞᱮᱱᱠᱷᱟᱱ ᱵᱷᱟᱜᱤ ᱮᱠᱴᱩ ᱨᱟᱹᱥᱠᱟᱹ ᱚᱲᱟᱜ ᱨᱮᱦᱚᱸ ᱨᱟᱹᱥᱠᱟᱹ ᱠᱚ ᱵᱩᱡᱟ
ᱦᱮᱸ ᱦᱮᱸ ᱦᱮᱸ ᱢᱟᱱᱮ ᱦᱮᱸ ᱟᱨ ᱛᱟᱯᱚᱨᱮ ᱦᱟᱹᱞᱤ ᱫᱷᱟᱹᱭ ᱡᱷᱚᱛᱚ ᱠᱚ ᱛᱟᱦᱮᱱᱟᱛᱚ ᱦᱤᱡᱩᱜ ᱟᱠᱚ ᱯᱮᱲᱟ ᱠᱚᱦᱚᱸ
ᱯᱮᱲᱟ ᱠᱚ ᱟᱫᱚ ᱥᱟᱸᱜᱮ ᱦᱚᱲ ᱠᱚ ᱛᱟᱦᱮᱱ ᱠᱷᱟᱡ ᱛᱚᱠᱷᱚᱱ ᱫᱚ ᱨᱟᱹᱥᱠᱟᱹ ᱜᱮ ᱵᱩᱡᱷᱟᱹᱜᱼᱟ
ᱦᱮᱸ ᱦᱮᱸ ᱦ ᱢᱟᱱᱮ ᱢᱤᱥᱚᱱ ᱫᱚ ᱠᱷᱩᱵᱽ ᱮᱠᱴᱟ ᱛᱚ ᱵᱟᱠᱚ ᱦᱤᱡᱩᱜᱼᱟ ᱛᱚ ᱯᱮᱲᱟ ᱠᱚ ᱟᱫᱚ ᱦᱮᱸ ᱦᱮᱸ ᱟᱹᱰᱤ ᱮᱢᱟᱨᱡᱮᱱᱥᱤ ᱡᱟᱹ ᱠᱷᱟᱱ ᱠᱚ ᱦᱤᱡᱩᱜ ᱠᱟᱱᱟ ᱠᱚ ᱵᱟᱝᱠᱷᱟᱱ ᱫᱚ ᱠᱷᱩᱵ ᱮᱠᱴᱟ ᱵᱟᱠᱚ ᱦᱤᱡᱩᱜᱼᱟ ᱟᱫᱚ ᱚᱱᱟ ᱯᱚᱨᱚᱵᱽ ᱠᱚᱨᱮ ᱫᱚᱠᱚ ᱞᱟᱹᱭᱟᱠᱚ ᱦᱮᱸ ᱪᱟᱞᱟᱣ ᱫᱚᱨᱠᱟᱨ ᱞᱟᱹᱭ ᱠᱟᱜ ᱟᱭ ᱩᱱᱟᱹᱜ ᱥᱟᱛ ᱠᱟᱛᱮᱫ ᱦᱮᱸ ᱦᱮᱸ ᱦᱮᱸ ᱦᱮᱸ ᱟᱪᱷᱟ
ᱥᱚᱨᱦᱟᱭ ᱨᱮᱜᱮ ᱚᱱᱟ ᱡᱚᱛᱚ ᱠᱷᱚᱡ ᱟᱹᱰᱤ ᱨᱟᱹᱥᱠᱟᱹᱧ ᱵᱩᱡᱷᱟᱹᱣᱟ ᱚᱱᱟ ᱟᱫᱚᱧ ᱦᱤᱡᱩᱜ ᱜᱮᱭᱟ ᱡᱟᱦᱟᱸ ᱨᱮᱜᱮᱧ ᱛᱟᱦᱮᱸᱱ
ᱚ ᱱᱟᱯᱟᱭ ᱜᱮᱛᱚ ᱚᱱᱟ ᱫᱚ ᱢᱟᱱᱮ ᱠᱷᱩᱱᱴᱟᱹᱣ ᱠᱚ ᱦᱩᱭᱩᱜ ᱜᱮᱭᱟ ᱥᱮ
ᱟᱫᱚ ᱤᱱᱟᱹ ᱠᱷᱩᱱᱴᱟᱹᱣ ᱫᱚ ᱵᱟᱝ ᱦᱩᱭᱩᱜ ᱛᱟᱞᱮᱭᱟ ᱢᱟᱱᱮ ᱰᱟᱝᱜᱨᱤ ᱡᱟ ᱠᱷᱩᱱᱴᱟᱹᱣ ᱠᱚᱣᱟ ᱠᱚ ᱵᱟᱝ ᱵᱟᱝ ᱦᱩᱭᱩᱜ ᱜᱮᱭᱟ
ᱚ ᱵᱟᱝ ᱟᱸᱡᱚᱢ ᱠᱷᱩᱱᱴᱟᱹᱣ ᱫᱚ ᱟᱹᱰᱤ ᱴᱷᱮᱱ ᱜᱮ ᱦᱩᱭᱩᱜ ᱜᱮᱭᱟ ᱥᱮ